ᱟ ᱡᱚᱦᱟᱨ ᱜᱮ ᱦᱮᱸ, ᱟᱹᱞᱤᱧᱟᱜ ᱨᱚᱲ ᱵᱤᱱ ᱟᱸᱡᱚᱢ ᱴᱷᱟᱹᱣᱠᱟᱹᱭᱫᱟ?
ᱦᱮᱸ ᱟᱹᱞᱤᱧ ᱟᱸᱡᱚᱢ ᱧᱟᱢᱫᱟᱞᱤᱧ, ᱟᱵᱤᱱ ᱵᱤᱱ ᱟᱸᱡᱚᱢ ᱧᱟᱢ ᱮᱫᱟ ᱥᱮ ᱵᱟᱝ ᱟ?
ᱦᱳᱭ ᱟᱸᱡᱚᱢᱮᱫ ᱜᱮᱭᱟᱞᱤᱧ᱾
ᱦᱩᱸ ᱦᱩᱸ᱾
ᱛᱚ ᱚ ᱪᱮᱫ ᱵᱤᱱ ᱪᱤᱠᱟᱹᱭᱮᱫᱟ?
ᱪᱮᱫ ᱦᱚᱸ ᱵᱟᱝ ᱟ᱾ ᱫᱩᱲᱩᱵ ᱵᱟᱲᱟ ᱦᱩᱭ ᱟᱠᱟᱱᱟ᱾
ᱚ ᱟᱨ ᱟ ᱱᱟᱯᱟᱭ ᱵᱟᱲᱟ ᱜᱮᱛᱚ ᱟᱯᱮ?
ᱦᱮᱸ ᱱᱟᱯᱟᱭ ᱵᱟᱲᱟ ᱜᱮᱭᱟ, ᱟᱹᱵᱤᱱ ᱪᱮᱫ ᱞᱮᱠᱟ ᱢᱮᱱᱟᱜ ᱵᱟᱲᱟ ᱵᱤᱱᱟ ᱜᱚᱢᱠᱮ?
ᱟᱻ ᱟᱹᱞᱤᱧ ᱦᱚᱸ ᱦᱚᱸ ᱱᱟᱯᱟᱭ ᱵᱟᱲᱟ ᱜᱮ ᱟᱨ ᱚᱲᱟᱜ ᱦᱚᱲ ᱠᱚᱦᱚᱸ ᱱᱟᱯᱟᱭ ᱵᱟᱲᱟ ᱜᱮ ᱟᱨ
ᱦᱩᱸ, ᱦᱩᱸ
ᱟᱫᱚ ᱜᱚᱢᱠᱮ ᱱᱤᱛᱚᱜ ᱫᱚ ᱪᱮᱫ ᱠᱚᱵᱤᱱ ᱪᱤᱠᱟᱹ ᱵᱟᱲᱟᱭᱮᱫᱼᱟ ᱚᱱᱠᱟ?
ᱱᱤᱛᱚᱜ ᱫᱚ ᱚᱱᱠᱟ ᱫᱚ ᱦᱟᱸᱜ ᱠᱷᱟᱱ ᱪᱮᱫ ᱠᱚᱦᱚᱸ ᱵᱟᱝ᱾ ᱟᱫᱚ ᱫᱩᱲᱩᱵ ᱵᱟᱲᱟ ᱦᱩᱭ ᱠᱟᱱ ᱜᱮᱭᱟ᱾ ᱟᱫᱚ ᱦᱟᱸᱜ ᱠᱷᱟᱱ ᱱᱤᱭᱟᱹ ᱥᱤᱡᱤᱱ ᱢᱟ ᱠᱷᱟᱱ ᱦᱩᱲᱩ ᱠᱚ ᱨᱚᱦᱚᱭ ᱵᱟᱲᱟ ᱦᱩᱭᱩᱜ ᱠᱟᱱ ᱜᱮᱭᱟ ᱪᱟᱥ ᱟᱞᱮ ᱥᱮᱱ ᱦᱮᱸ ᱫᱚ ᱟᱫᱚ ᱟᱯᱮ ᱥᱮᱱᱜᱮ ᱪᱟᱥ ᱠᱚᱫᱚ ᱞᱟᱜᱟᱣ ᱠᱟᱱᱟ ᱥᱮ ᱵᱟᱝ
ᱪᱟᱥ ᱢᱟ ᱞᱟᱜᱟᱣ ᱟᱠᱟᱱ ᱜᱮᱭᱟ᱾ ᱟᱫᱚ ᱪᱟᱵᱟ ᱵᱟᱲᱟ ᱠᱮᱫᱼᱟ ᱯᱮ ᱥᱮ ᱵᱟᱝᱟ
ᱟᱹᱣᱨᱤ ᱟᱹᱣᱨᱤ ᱪᱟᱵᱟ ᱦᱩᱭᱩᱜᱼᱟ ᱟᱨ ᱢᱚᱴᱟ ᱢᱩᱴᱩ ᱟᱨ ᱟᱨ ᱢᱤᱫ ᱦᱟᱯᱛᱟ ᱠᱷᱟᱱ‌ᱜᱮ ᱪᱟᱵᱟᱜᱼᱟ᱾
ᱦᱩᱸ ᱦᱩᱸ ᱟᱨ ᱜᱚᱝᱠᱮ ᱚᱱᱠᱟ ᱪᱮᱫ ᱠᱚᱯᱮ ᱠᱟᱹᱢᱤ ᱵᱟᱲᱟᱭᱮᱫᱟ ᱪᱟᱥ ᱠᱟᱹᱢᱤ ᱡᱷᱚᱛᱚ
ᱦᱳᱭ ᱟᱫᱚ ᱱᱤᱭᱟᱹ ᱜᱷᱟᱹᱲᱤᱡ ᱫᱚ ᱦᱟᱸᱜ ᱠᱷᱟᱱ ᱡᱷᱚᱛᱚ ᱜᱮ ᱪᱟᱥ᱾ ᱡᱷᱚᱛᱚ ᱜᱮ ᱪᱟᱥ ᱨᱮᱜᱮ ᱠᱟᱹᱢᱤ ᱵᱟᱲᱟ ᱦᱩᱭᱩᱜ ᱠᱟᱱ ᱜᱮᱭᱟ ᱦᱮᱸ᱾
ᱦᱮᱸ
ᱟᱨ ᱛᱟᱦᱞᱮ ᱟᱯᱮ ᱫᱤᱥᱚᱢ ᱥᱮᱫ ᱜᱮ ᱚᱱᱠᱟ ᱪᱮᱫ ᱠᱚ ᱦᱩᱭᱩᱜ ᱠᱟᱱ ᱠᱟᱹᱢᱤ ᱫᱚ
ᱟᱫᱚ ᱜᱚᱢᱠᱮ ᱦᱟᱸᱜ ᱤᱭᱟᱹ ᱛᱤᱱ ᱡᱚᱠᱷᱟ ᱯᱮ ᱪᱟᱥ ᱵᱟᱲᱟᱭ ᱜᱮᱭᱟ ᱟᱯᱮ ᱚᱱᱛᱮ ᱫᱚ᱾
ᱟᱞᱮᱥᱮᱱ ᱫᱚ ᱱᱟᱜ ᱠᱷᱟᱱ ᱵᱟᱨ ᱫᱷᱟᱣᱞᱮ ᱪᱟᱥᱟ᱾ ᱟᱫᱚ ᱢᱤᱫ ᱫᱚ ᱦᱟᱸᱜ ᱠᱷᱟᱱ ᱫᱷᱚᱨᱚᱱ ᱨᱮ, ᱟᱨ ᱢᱤᱫ ᱫᱚ ᱱᱚᱜᱼᱚᱭ ᱵᱚᱨᱥᱟ ᱦᱩᱸ᱾ ᱟᱫᱚ ᱚᱱᱠᱟ ᱞᱮᱠᱟᱛᱮ ᱠᱷᱟᱱ ᱟᱞᱮᱭᱟᱜ ᱫᱚ ᱠᱮᱱᱮᱞ ᱫᱟᱜ ᱠᱚ ᱧᱟᱢᱟᱭ ᱦᱮᱸ᱾
ᱦᱮᱸ ᱦᱮᱸ
ᱚᱱᱠᱟ ᱞᱮᱠᱟᱛᱮ ᱪᱟᱥ ᱫᱚ ᱦᱩᱭᱩᱜ ᱜᱮᱭᱟ ᱵᱷᱟᱹᱜᱤ ᱜᱮ᱾ ᱟᱨ ᱢᱮᱱᱫᱚ ᱱᱚᱣᱟ ᱵᱚᱨᱥᱟ ᱵᱚᱨ ᱨᱮᱦᱚᱸ ᱟᱨ ᱱᱚᱣᱟ ᱫᱷᱚᱨᱚᱱ ᱨᱮᱦᱚᱸ ᱥᱚᱵᱡᱤ ᱠᱚᱫᱚ ᱵᱷᱟᱜᱤ ᱜᱮ ᱪᱟᱥ ᱵᱟᱲᱟ ᱦᱩᱭᱩᱜ ᱜᱮᱭᱟ ᱦᱮᱸ᱾ ᱛᱟᱦᱚᱞᱮ ᱟᱯᱮ ᱥᱮᱱ ᱫᱚ ᱥᱚᱵᱡᱤ ᱠᱚ ᱪᱟᱥ ᱵᱟᱲᱟ ᱦᱩᱭᱩᱜ ᱜᱮᱭᱟ ᱥᱮ ᱵᱟᱝ
ᱥᱚᱵᱡᱤ ᱠᱚᱫᱚ ᱢᱟᱡᱷᱮ ᱚᱱᱟ ᱚᱲᱟᱜ ᱫᱷᱟᱨᱮ ᱠᱚᱨᱮ ᱦᱩᱭ ᱵᱟᱲᱟᱜ ᱜᱮᱭᱟ ᱟᱨ ᱚᱱᱠᱟ ᱵᱟᱹᱫᱽ ᱫᱚ ᱵᱟᱝᱠᱚ ᱪᱟᱥ ᱵᱟᱲᱟᱭ ᱜᱮᱭᱟ᱾
ᱛᱟᱦᱚᱞᱮ ᱟᱹᱵᱤᱱ ᱫᱚ ᱦᱟᱸᱜ ᱠᱷᱟᱱ ᱵᱤᱨ ᱫᱤᱥᱚᱢ ᱥᱮ ᱱᱚᱝᱠᱟ ᱵᱤᱞᱟᱹᱛ ᱫᱤᱥᱚᱢ
ᱱᱚᱝᱠᱟ ᱵᱤᱨ ᱥᱩᱨ ᱧᱚᱜ ᱜᱮᱭᱟᱞᱮ᱾
ᱚ
ᱦᱳᱭ ᱟᱹᱞᱤᱧ ᱦᱚᱸ ᱦᱟᱸᱜ ᱠᱷᱟᱱ ᱵᱤᱨ ᱫᱚ ᱵᱤᱨ ᱜᱮᱭᱟ ᱟᱫᱚ ᱠᱟᱹᱴᱤᱡ ᱚᱲᱟᱜ ᱠᱷᱟᱱ ᱵᱤᱨ ᱥᱟᱺᱜᱤᱧ ᱧᱚᱜ ᱜᱮᱭᱟ᱾ ᱦᱮᱸ ᱚᱱᱠᱟ ᱫᱚᱢᱮ ᱦᱟᱸᱜ ᱠᱷᱟᱱ ᱛᱚᱸᱜᱮ ᱵᱤᱨ ᱫᱚ ᱵᱟᱝ ᱠᱟᱱᱟ ᱦᱮᱸ᱾
ᱦᱮᱸ ᱦᱮᱸ ᱾
ᱛᱟᱦᱚᱞᱮ ᱦᱮᱸ ᱜᱚᱝᱠᱮ ᱱᱤᱭᱟᱹ ᱥᱚᱢᱚᱭ ᱫᱚ ᱦᱜ ᱠᱷᱟᱱ ᱾ ᱩᱫ ᱯᱷᱩᱴᱯᱟᱹ ᱠᱚ ᱟᱨ ᱵᱷᱩᱸᱰᱨᱟᱹ ᱵᱤᱞᱤ ᱠᱚ ᱵᱤᱱ ᱧᱟᱢ ᱵᱟᱲᱟᱭᱮᱫ ᱠᱟᱱᱟ ᱾ ᱜᱮ ᱥᱮ ᱵᱟᱝ ᱛᱟᱦᱚᱞᱮ ᱚ ᱾
ᱟᱯ ᱚᱱᱛᱮ ᱫᱚ ᱧᱟᱢᱚᱜ ᱠᱟᱱ ᱜᱮᱭᱟ ᱯᱮ ᱠᱚ ᱾
ᱦᱳᱭ ᱟᱫᱚ ᱱᱤᱭᱟᱹ ᱜᱷᱟᱹᱲᱤᱡ ᱫᱚ ᱦᱟᱸᱜ ᱠᱷᱟᱱ ᱱᱤᱛᱚᱜ ᱫᱚᱟᱱ ᱠᱚ ᱪᱟᱵᱟ ᱦᱤᱡᱩᱜ ᱠᱟᱱᱟ ᱦᱮᱸ ᱫᱚᱨ ᱠᱷᱚᱨ ᱫᱚ ᱯᱟᱨᱚᱢ ᱟᱠᱟᱱᱟ ᱾ ᱟᱫᱚ ᱱᱤᱛᱳᱜ ᱫᱚ ᱦᱟᱸᱜ ᱠᱷᱟᱱ ᱢᱤᱫ ᱵᱟᱨ ᱠᱚ ᱧᱟᱢᱚᱜ ᱠᱟᱱᱟ ᱟᱨ ᱱᱤᱛᱳᱜ ᱫᱚ ᱦᱟᱸᱜ ᱠᱷᱟᱱ ᱵᱷᱩᱸᱰᱨᱩ ᱟᱹᱰᱤ ᱡᱳᱨ ᱦᱮᱸ ᱵᱤᱞᱤᱜ ᱠᱟᱱ ᱜᱮᱭᱟ ᱱᱤᱭᱟᱹ ᱜᱷᱟᱹᱲᱤᱡ ᱫᱚ ᱦᱟᱜ ᱠᱷᱟᱱ ᱦᱮᱸ ᱾
ᱦᱮᱸ ᱦᱮᱸ ᱾
ᱟᱫᱚ ᱜᱚᱝᱠᱮ ᱵᱤᱨ ᱠᱚᱵᱤᱱ ᱪᱟᱞᱟᱣ ᱵᱟᱲᱟᱜ ᱜᱮᱭᱟ ᱥᱮ ᱵᱟᱝᱟ?
ᱦᱮᱸ ᱪᱟᱞᱟᱣ ᱫᱚ ᱪᱟᱞᱟᱣ ᱵᱟᱲᱟ ᱦᱩᱭᱩᱜ ᱠᱟᱱ ᱜᱮᱭᱟ ᱟᱫᱚ ᱱᱚᱝᱠᱟ ᱫᱤᱱᱟᱹᱢ ᱜᱮ ᱥᱮᱛᱟᱜ ᱵᱮᱲᱟ ᱱᱚᱝᱠᱟ ᱪᱟᱞᱟᱜ ᱦᱩᱭᱩᱜᱼᱟ ᱟᱫᱚ ᱱᱮᱛᱟᱨ ᱫᱚ ᱦᱟᱜ ᱠᱷᱟᱱ ᱟᱹᱞᱤᱧ ᱫᱚ ᱢᱮᱨᱚᱢ ᱠᱚ ᱦᱟᱜ ᱠᱷᱟᱱ ᱢᱮᱱᱟᱜ ᱠᱚᱣᱟ ᱦᱮᱸ ᱰᱟᱹᱲ ᱧᱚᱜ ᱾
ᱦᱮᱸ ᱾
ᱟᱫᱚ ᱛᱟᱦᱚᱞᱮ ᱱᱮᱛᱟᱨ ᱫᱚ ᱦᱮᱸ ᱚᱱᱠᱟ ᱛᱚ ᱵᱟᱠᱚ ᱟᱹᱛᱤᱧ ᱮᱫᱼᱟ ᱦᱮᱸᱥᱮ ᱾
ᱦᱮᱸ ᱦᱮᱸ ᱾
ᱫᱟᱜ ᱫᱤᱱ ᱛᱚ ᱦᱩᱸ ᱾ ᱟᱫᱚ ᱛᱟᱦᱞᱮ ᱯᱟᱞᱟ ᱠᱚᱜᱮ ᱟᱫᱚ ᱥᱮᱛᱟᱜ ᱵᱮᱲᱟ ᱦᱚᱸ ᱵᱤᱨ ᱪᱟᱞᱟᱣ ᱵᱟᱲᱟ ᱦᱩᱭᱩᱜ ᱠᱟᱱ ᱜᱮᱭᱟ ᱦᱮᱸ ᱾
ᱟᱫᱚ ᱜᱚᱢᱠᱮ ᱢᱮᱨᱚᱢ ᱠᱚᱫᱚ ᱯᱮ ᱟᱲᱟᱜ ᱵᱟᱲᱟᱭᱮᱫ ᱠᱚᱣᱟ ᱥᱮ ᱵᱟᱝᱟ?
ᱟᱫᱚ ᱱᱤᱭᱟᱹ ᱜᱷᱟᱰᱤ ᱫᱚ ᱦᱟᱜ ᱠᱷᱟᱱ ᱦᱳᱭ ᱦᱳᱭ ᱟᱫᱚ ᱤᱫᱤ ᱫᱚ ᱤᱫᱤ ᱵᱟᱲᱟ ᱦᱩᱭᱩᱜ ᱠᱟᱱ ᱜᱮᱭᱟ ᱟᱫᱚ ᱱᱚᱝᱠᱟ ᱥᱟᱨᱟ ᱫᱤᱱᱮ ᱫᱟᱜ ᱮᱫᱼᱟ ᱛᱚ ᱦᱩᱸ ᱾
ᱦᱮᱸ ᱦᱮᱸ ᱾
ᱟᱫᱚ ᱛᱟᱦᱞᱮ ᱦᱟᱜ ᱠᱷᱟᱱ ᱴᱷᱤᱠ ᱴᱷᱟᱠ ᱢᱮᱨᱚᱢ ᱠᱚᱦᱚᱸ ᱵᱟᱠᱚ ᱟᱛᱤᱭ ᱠᱟᱱᱟ ᱦᱮᱸ ᱾ ᱟᱫᱚ ᱚᱱᱟᱛᱮ ᱦᱟᱸᱜ ᱠᱷᱟᱱ ᱯᱟᱞᱟ ᱠᱚ ᱢᱟᱜ ᱠᱷᱟᱱ ᱢᱟᱜ ᱵᱟᱲᱟ ᱦᱩᱭᱩᱜ ᱠᱟᱱ ᱜᱮᱭᱟ ᱦᱮᱸ ᱾
ᱦᱮᱸ ᱾
ᱟᱞᱮ ᱦᱚᱸ ᱜᱚᱢᱠᱮ ᱢᱮᱨᱚᱢ ᱠᱚᱫᱚᱞᱮ ᱟᱹᱥᱩᱞ ᱵᱟᱲᱟ ᱟᱠᱟᱫ ᱠᱚᱜᱮᱭᱟ ᱟᱭᱢᱟ ᱜᱮ ᱢᱮᱱᱟᱜ ᱠᱚᱣᱟ ᱫᱚᱥ ᱥ ᱵᱟᱨᱚᱴᱤ ᱞᱮᱠᱟ ᱟᱨ ᱰᱟᱝᱨᱟ ᱠᱚ ᱢᱮᱱᱟᱜ ᱠᱚᱣᱟ ᱾ ᱟᱫᱚ ᱚᱱᱟ ᱟᱫᱚ ᱩᱱᱠᱩ ᱠᱚᱢᱟ ᱟᱹᱥᱩᱞ ᱢᱟᱱᱮ ᱢᱤᱫ ᱦᱚᱲ ᱚᱲᱟᱜ ᱨᱮ ᱠᱟᱢ ᱦᱩᱭᱩᱜ ᱛᱟᱵᱤᱱᱟ ᱥᱮ ᱾
ᱦᱳᱭ ᱦᱳᱭ ᱦᱳᱭ ᱢᱤᱫ ᱦᱚᱲ ᱫᱚ ᱱᱟᱜ ᱠᱷᱟᱱ ᱛᱟᱦᱮᱱ ᱜᱮ ᱦᱳᱭᱳᱜᱼᱟ ᱾ ᱟᱨ ᱫᱟᱲᱟᱱ ᱦᱩᱭᱩᱜᱼᱟ ᱦᱩᱸ ᱾ ᱢᱤᱫ ᱦᱚᱲ ᱫᱚ ᱦᱟᱸᱜ ᱠᱷᱟᱱᱮ ᱡᱚᱲᱟᱜ ᱠᱟᱱ ᱜᱮᱭᱟ ᱚᱱᱟ ᱨᱮᱫᱚ ᱦᱟᱜ ᱠᱷᱟᱱ ᱡᱤᱱᱤᱥ ᱯᱟᱹᱛᱤ ᱠᱚ ᱟᱹᱥᱩᱞ ᱠᱚᱨᱮᱠᱚ ᱠᱷᱟᱱ ᱟᱫᱚ ᱱᱚᱝᱠᱟ ᱜᱮ ᱠᱟᱹᱴᱤᱡ ᱥᱚᱢᱚᱭ ᱫᱚ ᱮᱢᱜᱮ ᱦᱩᱭᱩᱜᱼᱟ ᱢᱤᱫᱵᱟᱨ ᱫᱚ ᱦᱩᱸ ᱾ ᱛᱟᱦᱚᱞᱮ ᱟᱯᱮ ᱥᱮᱱ ᱫᱚ ᱜᱚᱢᱠᱮ ᱢᱮᱱᱮᱫᱟᱞᱤᱧᱼᱼ ᱱᱚᱝᱠᱟ ᱟᱨ ᱪᱮᱫ ᱠᱚᱯᱮ ᱠᱟᱹᱢᱤ ᱵᱟᱲᱟᱭᱮᱫᱼᱟ?
ᱦᱮᱸ ᱞᱟᱹᱭ ᱵᱤ ᱾
ᱦᱳᱭ ᱢᱮᱱᱮᱫ ᱟᱞᱤᱧ ᱛᱟᱦᱞᱮ ᱱᱚᱝᱠᱟ ᱟᱨ ᱪᱮᱫ ᱠᱚᱯᱮ ᱠᱟᱹᱢᱤ ᱵᱟᱲᱟᱭᱮᱫ ᱜᱮᱭᱟ ᱛᱟᱦᱞᱮ?
ᱟᱨ ᱪᱮᱫ ᱦᱚᱸ ᱱᱚᱠᱛᱟᱨ ᱵᱟᱝ ᱵᱟᱝᱟ ᱾ ᱱᱚᱣᱟ ᱪᱟᱥ ᱵᱟᱥ ᱨᱮᱜᱮ ᱦᱟᱜ ᱡᱚᱛᱚᱜ ᱜᱮ ᱪᱷᱩᱴᱟᱹᱜ ᱪᱷᱩᱴᱟᱹᱣ ᱦᱩᱭ ᱠᱟᱱᱟ ᱾
ᱟ ᱦᱳᱭ ᱟᱫᱚ ᱦᱟᱸᱜ ᱠᱷᱟᱱ ᱪᱟᱥ ᱵᱟᱥ ᱠᱚ ᱫᱚᱨᱠᱟᱨ ᱜᱮ ᱛᱟᱵᱚᱱ ᱛᱚ ᱦᱮᱸ ᱵᱟᱝ?
ᱦᱮᱸ ᱦᱮᱸ᱾
ᱵᱟᱝᱠᱷᱟᱱ ᱫᱚ ᱪᱟᱥ ᱵᱟᱝᱠᱷᱟᱱ ᱫᱚ ᱦᱟᱸᱜ ᱠᱷᱟᱱ ᱡᱚᱢᱟᱜ ᱫᱚ ᱚᱠᱟ ᱨᱮᱵᱤᱱ ᱧᱟᱢᱟ ᱦᱮᱸ ᱵᱟᱝ?
ᱦᱮᱸ ᱦᱮᱸ᱾
ᱟᱨ ᱟᱯᱮ ᱚᱱᱛᱮ ᱫᱚ ᱜᱚᱝᱠᱮ ᱪᱮᱫ ᱠᱚᱯᱮ ᱠᱟᱹᱢᱤ ᱵᱟᱲᱟᱭ ᱜᱮᱭᱟ ᱱᱮᱛᱟᱨ ᱫᱚ?
ᱮᱸᱻ ᱠᱟᱹᱢᱤ ᱵᱚᱞᱛᱮ ᱦᱟᱸᱜ ᱠᱷᱟᱱ ᱱᱤᱭᱟᱹ ᱜᱷᱟᱹᱲᱤᱡ ᱫᱚ ᱚᱱᱟ ᱨᱚᱦᱚᱭ ᱠᱚᱜᱮ ᱟᱨ ᱚᱱᱠᱟᱱᱟᱜ ᱟᱫᱟᱨᱥ ᱠᱤᱪᱷᱩ ᱠᱟᱹᱢᱤ ᱫᱚ ᱦᱟᱸᱜ ᱠᱷᱟᱱ ᱚᱱᱠᱟ ᱟᱫᱚ ᱟᱞᱮ ᱥᱮᱱ ᱨᱮᱱ ᱠᱚᱫᱚ ᱦᱟᱸᱜ ᱠᱷᱟᱱ ᱱᱚᱛᱮ ᱜᱚᱜᱚ ᱦᱚᱲ ᱠᱚ ᱦᱮᱸ, ᱥᱟᱠᱟᱢ ᱠᱚᱠᱚ ᱦᱮᱴᱮᱡ ᱵᱟᱲᱟᱭᱟ ᱦᱮᱸ, ᱵᱤᱨ ᱠᱚ ᱨᱮᱱᱟᱜ ᱟᱨ ᱥᱟᱠᱟᱢ ᱠᱚ ᱯᱟᱛᱲᱟ ᱠᱚ ᱯᱟᱹᱴᱤᱭᱟ᱾ ᱟᱨ ᱱᱤᱭᱟᱹ ᱜᱷᱟᱹᱲᱤᱡ ᱫᱚ ᱦᱟᱸᱜ ᱠᱷᱟᱱ ᱵᱷᱟᱹᱜᱤ ᱜᱮ ᱫᱟᱢ ᱟᱠᱟᱱᱟ ᱦᱮᱸ᱾ ᱦᱩᱸ, ᱟᱨ ᱱᱚᱝᱠᱟ ᱠᱟᱴ ᱥᱟᱦᱟᱱ ᱠᱚ ᱦᱮᱸ, ᱱᱚᱝᱠᱟ ᱥᱟᱦᱟᱱ ᱠᱚ ᱠᱚ ᱟᱠᱷᱨᱤᱧ ᱠᱚ ᱤᱫᱤᱭᱟ ᱱᱚᱝᱠᱟ, ᱦᱩᱸ᱾ ᱚᱱᱟ ᱚᱱᱟ ᱠᱚᱜᱮ ᱠᱟᱹᱢᱤ ᱵᱟᱲᱟᱭᱟ ᱟᱨ ᱠᱤ ᱱᱤᱭᱟᱹ ᱜᱟᱹᱲᱤᱡ ᱫᱚ ᱦᱩᱸ᱾ ᱟᱫᱚ ᱜᱚᱝᱠᱮ ᱢᱮᱱᱮᱜ ᱟᱞᱤᱧ ᱮᱸᱻ ᱟᱯᱮ ᱫᱚ ᱛᱟᱦᱚᱞᱮ ᱱᱚᱝᱠᱟ ᱛᱤᱱᱟᱹᱜ ᱜᱟᱱ ᱚᱲᱟᱜ ᱦᱮᱱᱟᱜ ᱯᱮᱭᱟ ᱟᱨᱠᱤ ᱟ ᱯᱮᱭᱟᱜ ᱟᱛᱩ ᱴᱷᱤᱠ ᱜᱮᱭᱟ ᱛᱚ ᱦᱟᱸᱜ᱾ ᱢᱮᱱᱮᱜ ᱟᱞᱤᱧ ᱟᱨ ᱟᱯᱮ ᱨᱮ ᱟᱨ ᱛᱤᱱᱟᱹᱜ ᱜᱟᱱ ᱟᱛᱩ ᱛᱤᱱᱟᱹᱜ ᱜᱟᱱ ᱚᱲᱟᱜ ᱦᱩᱭᱩᱜ ᱛᱟᱯᱮᱭᱟ ᱟᱯᱮ ᱟᱹᱛᱩ ᱨᱮᱭᱟᱜ? ᱦᱮᱸ
ᱦᱮᱸ ᱱᱚᱝᱠᱟ ᱟᱭᱢᱟ ᱢᱮᱱᱟᱜ ᱜᱮᱭᱟ ᱩᱸᱻ ᱛᱤᱨᱤᱥ ᱯᱚᱸᱭᱛᱨᱤᱥᱴᱤ ᱞᱮᱠᱟ᱾
ᱚᱸ ᱟᱪᱪᱷᱟ ᱟᱪᱪᱷᱟ᱾ ᱟᱹᱰᱤ ᱱᱟᱯᱟᱭ ᱟᱫᱚ ᱮᱸ ᱱᱤᱛᱳᱜ ᱫᱚ ᱦᱟᱸᱜ ᱠᱷᱟᱱ ᱧᱮᱞᱚᱜᱚᱜ ᱠᱟᱱ ᱚᱱᱠᱟ ᱦᱮᱸ, ᱠᱤᱪᱷᱩ ᱠᱤᱪᱷᱩ ᱟᱛᱩ ᱨᱮ ᱧᱮᱞᱚᱜ ᱠᱟᱱ ᱜᱤᱭᱟ᱾ ᱟᱫᱚ ᱦᱮᱸ ᱱᱚᱝᱠᱟ ᱠᱚ ᱤᱭᱟᱹ ᱚᱝᱠᱟ ᱦᱟᱴᱤᱧ ᱵᱷᱟᱜᱽ ᱠᱟᱱᱟ ᱠᱚ ᱟᱨᱠᱤ, ᱢᱤᱫᱴᱮᱱ ᱟᱛᱳ ᱨᱮ ᱦᱚᱭ ᱛᱚ ᱯᱤᱭᱟ ᱯᱤᱭᱟ ᱠᱚ ᱵᱷᱟᱜᱽ ᱠᱟᱱᱟ᱾ ᱟᱫᱚ ᱱᱚᱝᱠᱟ ᱧᱮᱞᱚᱜ ᱠᱟᱱ ᱜᱮᱭᱟ ᱛᱚ ᱟᱵᱤᱱᱟᱜ ᱟᱹᱛᱩ ᱫᱚ ᱪᱮᱫᱞᱮᱠᱟ ᱱᱚᱝᱠᱟ ᱢᱤᱫ ᱯᱮ ᱢᱮᱱᱟᱜ ᱯᱮᱭᱟ ᱥᱮ ᱚᱱᱠᱟ ᱦᱟᱴᱤᱧ ᱢᱮᱱᱟᱜ ᱯᱮᱭᱟ?
ᱦ ᱦᱮᱸ ᱜᱚᱝᱠᱮ ᱡᱟᱦᱟᱸ ᱵᱤᱱ ᱞᱟᱹᱭ ᱠᱮᱫᱟ, ᱱᱚᱣᱟ ᱢᱳᱣᱡᱟᱹ ᱫᱚ ᱦᱟᱸᱜ ᱢᱤᱫᱴᱟᱹᱝ ᱜᱮ ᱛᱟᱞᱮᱭᱟ᱾ ᱢᱮᱱᱠᱷᱟᱱᱟᱜ, ᱟᱨ ᱴᱚᱞᱟ ᱫᱚᱞᱮ ᱵᱟᱨᱭᱟᱜᱼᱟ᱾
ᱦᱩᱸ ᱟᱪᱪᱷᱟ, ᱟᱫᱚ ᱴᱚᱞᱟ ᱫᱚ ᱱᱟᱜ ᱠᱷᱟᱱ ᱵᱟᱨᱭᱟ, ᱟᱫᱚ ᱢᱮᱱᱫᱚ ᱦᱟᱸᱜ ᱠᱷᱟᱱ ᱮᱸᱻ ᱟᱯᱮ ᱫᱚ ᱛᱟᱦᱚᱞᱮ ᱮᱸ ᱢᱟᱺᱡᱷᱤ ᱜᱚᱰᱮᱛ ᱠᱚᱫᱚ ᱱᱩᱝᱠᱩ ᱠᱚᱫᱚ ᱱᱟᱭᱠᱮ ᱠᱚᱫᱚ ᱢᱤᱫ, ᱢᱤᱫᱴᱮᱱ ᱜᱮ?
ᱵᱟᱝ ᱜᱚᱝᱠᱮ ᱟᱞᱟᱫᱟ ᱟᱞᱟᱫᱟ ᱜᱮᱞᱮ, ᱢᱤᱱᱟᱜ ᱠᱩᱣᱟ, ᱟᱞᱫᱟ ᱟᱞᱫᱟ ᱛᱮᱜᱮᱞᱮ ᱵᱚᱸᱜᱟ ᱵᱩᱨᱩᱜᱼᱟ᱾
ᱟᱪᱪᱷᱟ ᱟᱪᱪᱷᱟ ᱟᱞᱟᱫᱟ ᱟᱞᱟᱫᱟ ᱜᱮ᱾
ᱦᱩᱸ᱾
ᱟᱫᱚ ᱛᱟᱦᱞᱮ ᱮ ᱢᱮᱱᱮᱜ ᱟᱞᱤᱧ ᱱᱤᱧ ᱛᱟᱦᱞᱮ ᱡᱚᱠᱷᱚᱱ ᱟᱸ ᱟᱯᱮ ᱠᱚᱯᱮ ᱵᱚᱸᱜᱟ ᱵᱩᱨᱩᱜᱼᱟ ᱥᱮ ᱟᱯᱮᱭᱟᱜ ᱡᱟᱦᱟᱸᱱᱟᱜ ᱠᱟᱹᱢᱤ ᱠᱚ ᱦᱩᱭᱩᱜᱼᱟ, ᱛᱚᱠᱷᱚᱱ ᱫᱚ ᱛᱟᱦᱞᱮ ᱯᱮ ᱦᱤᱡᱩᱜ ᱜᱤᱭᱟ ᱥᱮ ᱵᱟᱝ? ᱜᱚᱲᱚᱜ ᱜᱮᱭᱟ ᱠᱚ ᱥᱮ ᱵᱟᱝ?
ᱦᱮᱸ ᱤᱝᱠᱟᱹᱻ ᱜᱚᱲᱚ ᱫᱚ ᱮᱸᱻ ᱚᱱᱠᱟ ᱜᱚᱲᱚ ᱞᱮᱠᱷᱟᱡ ᱫᱚ ᱵᱟᱝᱼᱟ᱾ ᱮᱱᱮᱡ ᱥᱮᱨᱮᱧ ᱫᱚᱠᱚ ᱦᱤᱡᱩᱜ ᱜᱮᱭᱟ᱾
ᱚᱸ ᱟᱫᱚ ᱦᱳᱭ ᱟᱫᱚ ᱟᱞᱮ ᱦᱚᱸ ᱦᱟᱸᱜ ᱠᱷᱟᱱ ᱚᱱᱮ ᱮᱸ ᱨᱟᱥᱤ ᱧᱚᱜ ᱜᱮᱭᱟᱞᱮ ᱦᱮᱸ
ᱦᱮᱸ
ᱢᱚᱴᱟᱢᱩᱴᱤ ᱱᱚᱵᱽᱵᱳᱭ ᱴᱤ ᱜᱟᱱ ᱚᱲᱟᱜ ᱢᱮᱱᱟᱜᱼᱟ᱾ ᱟᱸ ᱟᱫᱚ ᱚᱸ ᱟᱞᱮ ᱫᱚ ᱦᱟᱸᱜ ᱠᱷᱟᱱ ᱟᱸᱻ ᱢᱤᱫ ᱜᱮᱭᱟᱞᱮ ᱦᱮᱸ ᱟᱫᱚ ᱦᱟᱸ ᱱᱚᱝᱠᱟ ᱡᱷᱚᱛᱚ ᱥᱟᱱᱟᱢ ᱠᱟᱹᱢᱤ ᱠᱚᱜᱮ ᱢᱤᱫ ᱜᱮᱛᱟ ᱞᱮᱭᱟ ᱟᱨᱠᱤ᱾ ᱥᱟᱱᱟᱢ ᱦᱚᱲ ᱡᱷᱚᱛᱚ ᱦᱚᱲ ᱛᱮᱜᱮ ᱞᱮ ᱠᱟᱹᱢᱤ ᱜᱮᱭᱟ ᱦᱩᱸ ᱱᱚᱝᱠᱟ ᱞᱮᱠᱟᱛᱮ ᱵᱟᱯᱞᱟ ᱠᱚ ᱟᱨ ᱡᱟᱦᱟᱱᱟᱜ ᱠᱚ ᱦᱮᱸ ᱵᱚᱸᱜᱟ ᱵᱩᱨᱩ, ᱠᱳ ᱦᱮᱸ
ᱤᱭᱟᱹ ᱡᱩᱫᱤ ᱞᱟᱹᱭᱫᱟ ᱞᱮ ᱦᱮᱸ ᱟᱯᱮ ᱫᱚ ᱛᱤᱱᱟᱹᱝ ᱜᱟᱱ ᱚᱲᱟᱜ ᱢᱮᱱᱟᱜ ᱛᱟᱯᱮᱭᱟ?
ᱟᱸᱻ ᱟᱞᱮ ᱴᱷᱮᱱ ᱮᱸᱻ ᱚᱲᱟᱜ ᱦᱩᱭᱩᱜᱼᱟ ᱱᱚᱵᱽᱵᱳᱭᱴᱤ ᱜᱟᱱ ᱦᱩᱸ, ᱱᱳᱵᱽᱵᱚᱭᱴᱤ ᱜᱟᱱ ᱚᱲᱟᱜ ᱢᱮᱱᱟᱜᱼᱟ,
ᱟᱫᱚ ᱠᱷᱟᱱ ᱟᱞᱮ ᱫᱚ ᱥᱟᱸᱜᱮᱻ ᱟᱹᱰᱤᱜᱮ ᱥᱟᱸᱜᱮ ᱧᱚᱜ ᱜᱮᱭᱟᱞᱮ ᱦᱟᱸᱜ ᱠᱷᱟᱱ ᱦᱮᱸ, ᱟᱫᱚ ᱥᱩᱥᱥᱟ ᱱᱚᱝᱠᱟ ᱡᱟᱦᱟᱸ ᱠᱚ ᱟᱸᱻ ᱱᱚᱝ, ᱛᱟᱯᱚᱭᱮ ᱠᱚ ᱵᱟᱦᱟ ᱠᱚ ᱢᱟᱜ ᱢᱚᱬᱮ ᱠᱚ ᱟᱹᱰᱤ ᱨᱟᱹᱥᱠᱟᱹ ᱜᱮ ᱦᱩᱭᱩᱜᱼᱟ, ᱟᱹᱰᱤ ᱵᱷᱟᱜᱤ ᱜᱮ, ᱟᱞᱮ ᱩᱸ, ᱟᱨ ᱱᱚᱱᱛᱟ ᱯᱚᱨᱚᱵᱽ ᱠᱚ ᱥᱚᱦᱨᱟᱭ ᱠᱚ ᱦᱩᱸ ᱦᱮᱸ ᱦᱮᱸ,
ᱛᱩ ᱛᱚ ᱟᱭᱢᱟ ᱨᱟᱹᱥᱠᱟᱹ ᱜᱮ ᱵᱩᱡᱷᱟᱹᱣ ᱦᱩᱭᱩᱜᱼᱟ,
ᱦᱩᱸ ᱛᱟᱦᱞᱮ,
ᱟᱫᱚ ᱩᱸᱜ ᱜᱚᱝᱠᱮ ᱛᱷᱟᱞᱮ, ᱟᱹᱰᱤ ᱛᱚ ᱨᱚᱢ ᱡᱷᱚᱢ ᱜᱮᱯᱮ ᱢᱟᱱᱟᱣ ᱵᱟᱛᱟᱣ ᱜᱮᱭᱟ ᱡᱷᱚᱛᱚᱱᱟᱜ ᱜᱮ,
ᱦᱳᱭ ᱟᱫᱚ ᱦᱟᱸᱜ ᱠᱷᱟᱱ ᱟᱸᱻ ᱥᱟᱸᱜᱮ ᱜᱮᱭᱟᱞᱮ ᱛᱚ ᱟᱫᱚ ᱦᱟᱸᱜ ᱠᱷᱟᱱ ᱨᱚᱢ, ᱫᱚᱢ ᱫᱚ ᱵᱷᱟᱜᱮ ᱜᱮ ᱨᱟᱹᱥᱠᱟᱹ ᱜᱮ ᱮᱠᱫᱚᱢ ᱟᱹᱰᱤ ᱨᱟᱹᱥᱠᱟᱹ ᱦᱩᱭᱩᱜᱼᱟ ᱦᱮᱸ᱾ ᱱᱚᱝᱠᱟ ᱮᱠᱫᱚᱢ ᱟᱹᱰᱤ ᱩᱛᱟᱹᱨ ᱦᱚᱲ ᱦᱮᱸ ᱟᱛᱳ ᱨᱮ, ᱜᱮᱻ ᱡᱩᱫᱤ ᱦᱮᱸ ᱟᱛᱳ ᱡᱩᱫᱤ ᱪᱟᱨᱥᱚ ᱯᱟᱸ, ᱯᱨᱟᱭᱦᱟᱨᱮ ᱥᱟᱲᱮ ᱛᱤᱱᱥᱚ ᱪᱟᱨᱥᱚ ᱡᱚᱱ ᱡᱩᱫᱤ ᱦᱚᱲ ᱠᱚ ᱦᱩᱭᱩᱜᱼᱟ ᱠᱚᱢ ᱦᱚᱲ ᱦᱮᱸ ᱢᱟᱥᱮ ᱞᱟᱹᱭ ᱵᱤᱱ? ᱛᱟᱦᱞᱮ ᱟᱹᱰᱤ ᱩᱛᱟᱹᱨ ᱟᱨᱚ ᱛᱟᱦᱞᱮ ᱱᱚᱝᱠᱟ ᱯᱚᱨᱚᱵᱽ ᱠᱚᱨᱮ ᱡᱚᱠᱷᱚᱱ ᱱᱚᱝᱠᱟ ᱵᱟᱦᱟ ᱠᱚ ᱥᱚᱦᱨᱟᱭ ᱠᱚ, ᱟᱨᱚ ᱱᱚᱝᱠᱟ ᱢᱟᱹᱭ ᱫᱟᱹᱭ ᱛᱟᱠᱚ ᱠᱚ ᱦᱤᱡᱩᱜᱼᱟ, ᱟᱨᱚ ᱛᱤᱱᱟᱹᱜ ᱥᱟᱸᱜᱮ, ᱢᱟᱱᱮ ᱟᱹᱰᱤ ᱛᱟᱨ ᱳ ᱠᱚ ᱦᱚᱲ ᱠᱚ ᱦᱩᱭᱩᱜᱼᱟ ᱦᱮᱸ,
ᱦᱩᱸ ᱦᱩᱸ
ᱟᱨ ᱨᱟᱥᱠᱟ ᱫᱚ ᱵᱷᱟᱜᱤ ᱜᱮ ᱦᱩᱭᱩᱜ ᱜᱮᱭᱟ᱾
ᱚ
ᱦᱮᱸ ᱜᱚᱝᱠᱮ ᱱᱚᱝᱠᱟ ᱢᱤᱫ ᱴᱷᱮᱱ ᱛᱟᱦᱮᱱ ᱨᱮᱦᱚᱸ ᱵᱷᱟᱜᱤ ᱜᱮᱭᱟ ᱵᱚᱸᱜᱟ ᱵᱩᱨᱩ ᱢᱤᱫ ᱥᱟᱶᱛᱮ ᱦᱩᱭᱩᱜ-ᱟ᱾
ᱦᱮᱸ